ᱦᱮᱞᱳ
ᱦᱳᱭ ᱡᱚᱦᱟᱨ ᱜᱮ ᱾
ᱦᱮᱸ ᱡᱚᱦᱟᱨ ᱜᱮ ᱾
ᱫᱟᱠᱟ ᱠᱚ ᱡᱚᱢ ᱵᱟᱲᱟ ᱦᱩᱭᱮᱱᱟ
ᱵᱟᱝ ᱟᱸᱡᱚᱢᱚᱜ ᱠᱟᱱᱟ
ᱦᱮᱞᱳ
ᱦᱮᱞᱳ
ᱟᱸᱡᱚᱢᱚᱜ ᱠᱟᱱᱟ ᱨᱚᱲ
ᱦᱮᱸ ᱱᱤᱛᱚᱜ ᱟᱸᱡᱚᱢᱚᱜ ᱠᱟᱱᱟ
ᱢᱮᱱᱫᱟᱹᱧ ᱛᱮᱦᱮᱧ ᱫᱚ ᱥᱚᱨᱦᱟᱭ ᱤᱫᱤ ᱠᱟᱛᱜ ᱞᱟᱝ ᱨᱚᱯᱚᱲᱟ
ᱦᱮᱸ
ᱢᱮᱱᱫᱚ ᱟᱞᱮ ᱥᱮᱫ ᱚᱠᱟᱮᱠᱟ ᱥᱚᱨᱦᱟᱭ ᱯᱚᱨᱚᱵᱽ ᱠᱚ ᱢᱟᱱᱟᱣ ᱛᱟᱦᱮᱱᱟ ᱟᱯᱮᱥᱮᱫ ᱚᱠᱟ ᱞᱮᱠᱟ ᱠᱚ ᱢᱟᱱᱟᱣ ᱛᱟᱦᱮᱱᱟ ᱚᱱᱟ ᱤᱫᱤ ᱠᱟᱛᱮᱫ ᱜᱮ ᱠᱟᱹᱴᱤᱡ ᱧᱚᱜ ᱨᱚᱯᱚᱲ ᱞᱮᱠᱷᱟᱡ ᱱᱟᱯᱟᱭ ᱠᱚᱜ ᱠᱮᱭᱟ᱾
ᱦᱮᱸ ᱛᱟᱦᱚᱞᱮ ᱟᱯᱮᱥᱱ ᱨᱮ ᱪᱮᱫ ᱞᱮᱠᱟᱯᱮ ᱥᱚᱨᱦᱟᱭᱚᱜᱼᱟ? ᱥᱚᱨᱦᱟᱭ ᱵᱚᱸᱜᱟ ᱨᱮᱜᱮ ᱯᱮ ᱥᱚᱨᱦᱟᱭᱚᱜᱼᱟ ᱥᱮ ᱯᱩᱥ ᱵᱚᱸᱜᱟ ᱨᱮᱦᱚᱸ ᱟᱫᱷᱚᱢ ᱫᱚᱠᱚ ᱥᱚᱨᱦᱟᱭᱚᱜ ᱜᱮᱭᱟ᱾ ᱛᱟᱦᱚᱞᱮ ᱚᱱᱟᱠᱚᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ᱾
ᱦᱳᱭ ᱡᱟᱦᱟᱸ ᱞᱮᱠᱟᱢ ᱞᱟᱹᱭ ᱠᱮᱫ ᱢᱮᱱᱟᱠᱚ ᱥᱮ ᱥᱚᱨᱦᱟᱭ ᱫᱚ ᱥᱚᱨᱦᱟᱭ ᱵᱚᱸᱜᱟ ᱨᱮᱜᱮ ᱢᱟᱱᱮ ᱚᱠᱛᱚ ᱫᱚ ᱠᱟᱱᱟ ᱥᱚᱦᱚᱨᱟᱭ ᱵᱚᱸᱜᱟ ᱨᱮᱜᱮ ᱠᱤᱱᱛᱩ ᱟᱞᱮᱥᱮᱫ ᱛᱚ ᱢᱟᱱᱮ ᱯᱟᱹᱦᱤᱞ ᱠᱷᱚᱡ ᱜᱮ ᱯᱩᱥ ᱵᱚᱸᱜᱟ ᱨᱮᱠᱚ ᱢᱟᱱᱟᱣ ᱟᱹᱜᱩ ᱠᱟᱫ ᱛᱮ ᱟᱫᱚ ᱟᱞᱮ ᱟᱛᱳ ᱨᱮᱫᱚ- ᱯᱩᱥ ᱵᱚᱸᱜᱟ ᱨᱮ ᱞᱮ ᱢᱟᱱᱟᱣ ᱛᱟᱦᱮᱱᱟ
ᱦᱮᱸ
ᱟᱯᱮᱥᱮᱫ ᱫᱚ ᱥᱚᱨᱦᱟᱭ ᱵᱚᱸᱜᱟ ᱠᱚ ᱢᱟᱱᱟᱣ ᱛᱟᱦᱮᱱᱟ ᱥᱮ ᱯᱩᱥ ᱵᱚᱸᱜᱟ?
ᱟᱞᱮᱥᱮᱫ ᱫᱚ ᱥᱚᱨᱦᱟᱭ ᱵᱚᱸᱜᱟ ᱨᱮᱜᱮ ᱥᱚᱨᱦᱟᱭ ᱫᱚᱞᱮ ᱢᱟᱱᱟᱣᱟ᱾
ᱟᱹᱰᱤ ᱱᱟᱯᱟᱭ ᱟᱯᱮᱫᱚ ᱢᱟᱱᱮ ᱡᱟᱦᱟᱸ ᱚᱠᱛᱚ ᱨᱮ ᱢᱟᱱᱟᱣ ᱩᱪᱤᱛ ᱚᱱᱟ ᱚᱠᱛᱚ ᱨᱮᱜᱮ ᱯᱮ ᱢᱟᱱᱟᱣ ᱛᱟᱦᱮᱱᱟ᱾
ᱟᱫᱚ ᱛᱟᱦᱚᱞᱮ ᱟᱞᱮ ᱥᱮᱫ ᱚᱠᱟᱞᱮᱠᱟ ᱥᱚᱨᱦᱟᱭ ᱞᱮ ᱢᱟᱱᱟᱣ ᱛᱟᱦᱮᱱᱟ ᱚᱱᱟᱜᱮ ᱠᱟᱹᱴᱤᱡ ᱤᱧ ᱞᱟᱹᱭ ᱞᱮᱜᱮ ᱾
ᱦᱮᱸ ᱢᱟ
ᱦᱳᱭ ᱟᱞᱮ ᱫᱚ ᱢᱟᱱᱮ ᱢᱮᱱᱟᱠᱚ ᱥᱚᱨᱦᱟᱭ ᱵᱚᱸᱜᱟ ᱨᱮᱫᱚ ᱟᱭᱢᱟ ᱦᱩᱲᱩ ᱜᱟᱹᱪᱷᱤ ᱠᱚ ᱛᱟᱦᱮᱱ ᱜᱮᱭᱟ ᱵᱞᱮ ᱠᱚᱚᱜᱼᱟ ᱟᱭᱢᱟ ᱠᱟᱹᱢᱤ ᱠᱚ ᱛᱟᱦᱮᱱᱟ ᱚᱱᱟ ᱦᱟᱛᱮᱡ ᱛᱮ ᱯᱩᱥ ᱵᱚᱸᱜᱟ ᱠᱷᱟᱡ ᱫᱚ ᱥᱟᱱᱟᱢ ᱠᱟᱹᱢᱤ ᱠᱚ ᱪᱟᱵᱟ ᱠᱚᱜᱼᱟ ᱩᱱ ᱡᱚᱚᱠᱷᱟ ᱠᱚ ᱢᱟᱱᱟᱣ ᱛᱟᱦᱮᱱᱟ ᱯᱩᱥ ᱵᱚᱸᱜᱟ ᱟᱨ ᱥᱚᱨᱦᱟᱭ ᱫᱚᱞᱮ ᱢᱟᱱᱟᱣ ᱛᱟᱦᱮᱱᱟ ᱱᱚᱝᱠᱟ ᱢᱟᱱᱮ ᱯᱩᱥ ᱵᱚᱸᱜᱟ ᱥᱮᱴᱮᱨ ᱟᱠᱟᱱ ᱥᱮ ᱟᱭᱢᱟ ᱢᱟᱱᱮ ᱫᱟᱹᱭ ᱛᱮᱭᱟᱝ ᱛᱟᱠᱚ ᱚᱣᱟᱜ ᱢᱚᱱᱮᱨᱮ ᱢᱤᱫ ᱢᱤᱫᱴᱟᱝ ᱟᱥᱟ ᱛᱟᱦᱮᱱᱟ ᱡᱮ ᱢᱮᱱᱛᱮ ᱫᱟᱫᱟ ᱛᱟᱠᱚ ᱦᱟᱸᱜ ᱠᱚ ᱱᱮᱶᱛᱟ ᱞᱮᱭᱟ ᱥᱚᱨᱦᱟᱭ ᱵᱚᱸᱜᱟ ᱥᱮᱴᱮᱨᱮᱱᱟ ᱥᱮ ᱵᱟᱹᱫᱽ ᱠᱷᱮᱛᱨᱮ ᱦᱩᱲᱩ ᱜᱟᱹᱪᱷᱤ ᱛᱟᱞᱟᱨᱮ ᱦᱚᱸ ᱦᱩᱲᱩ ᱜᱟᱹᱪᱷᱤ ᱚᱱᱟ ᱠᱚᱦᱚᱸ ᱟᱹᱰᱤ ᱱᱟᱯᱟᱭ ᱛᱮ ᱡᱟᱦᱟᱸᱭ ᱰᱟᱝᱨᱤ ᱠᱟᱰᱟ ᱦᱚᱛᱮᱡ ᱛᱮ ᱦᱩᱭ ᱟᱠᱟᱱ ᱩᱱᱠᱩ ᱠᱚᱦᱚᱸ ᱠᱚ ᱟᱥᱚᱜᱼᱟ ᱡᱭᱟ ᱢᱮᱱᱛᱮ ᱟᱞᱮ ᱦᱚᱸᱚᱸ ᱢᱤᱫ ᱫᱤᱱ ᱠᱚ ᱥᱟᱨᱦᱟᱣ ᱞᱮᱭᱟ ᱦᱟᱸᱜ ᱟᱫᱚ ᱠᱚ ᱢᱮᱱᱟ ᱥᱮ ᱚᱱᱟ ᱥᱚᱨᱦᱟᱭ ᱫᱚ ᱩᱱᱠᱩ ᱰᱟᱝᱨᱤ ᱠᱟᱰᱟ ᱥᱟᱨᱦᱟᱣ ᱞᱟᱹᱜᱤᱫ ᱜᱮ ᱡᱮ ᱩᱱᱠᱩ ᱢᱤᱫ ᱵᱚᱪᱷᱚᱨ ᱫᱤᱱ ᱠᱚ ᱠᱷᱟᱴᱟᱣ ᱮᱱᱟ ᱦᱳᱲᱩ ᱪᱟᱣᱞᱮ ᱠᱚ ᱟᱨᱡᱟᱣᱫ ᱵᱚᱱᱟ ᱟᱫᱚ ᱩᱱᱠᱩ ᱞᱟᱹᱜᱤᱫ ᱜᱮ ᱵᱚᱪᱷᱚᱨ ᱫᱤᱱ ᱨᱮ ᱢᱤᱫ ᱫᱤᱱ ᱵᱚᱱ ᱥᱟᱨᱦᱟᱣ ᱠᱚᱣᱟ ᱚᱱᱟ ᱟᱨ ᱚᱱᱟ ᱦᱚᱛᱮᱡ ᱛᱮ ᱰᱟᱝᱨᱤ ᱪᱩᱢᱟᱹᱲᱟ ᱠᱚ ᱦᱩᱭᱩᱜ ᱛᱟᱦᱮᱱᱟ ᱥᱚᱨᱦᱟᱭ ᱨᱮ
ᱦᱩᱸ
ᱟᱞᱮᱫᱚ ᱥᱚᱨᱦᱟᱭ ᱟᱞᱮᱫᱚ ᱢᱚᱬᱮ ᱫᱤᱱ ᱞᱮ ᱢᱟᱱᱟᱣ ᱛᱟᱦᱮᱸᱱᱟ ᱚᱱᱟ ᱢᱚᱬᱮ ᱢᱟᱦᱟ ᱨᱮᱱᱟᱜ ᱧᱩᱛᱩᱢ ᱠᱚᱫᱚ ᱦᱩᱭᱩᱜ ᱠᱟᱱᱟ ᱩᱢ ᱢᱟᱦᱟ ᱫᱟᱠᱟᱭ ᱢᱟᱦᱟ, ᱠᱷᱩᱱᱴᱟᱹᱣ ᱢᱟᱦᱟ, ᱡᱟᱞᱮ ᱢᱟᱦᱟ, ᱜᱟᱫᱚᱭ ᱢᱟᱦᱟ, ᱱᱚᱣᱟ ᱢᱚᱬᱮ ᱢᱟᱦᱟ᱾ ᱩᱢ ᱢᱟᱦᱟ ᱨᱮᱱᱟᱜ ᱠᱟᱹᱢᱤᱦᱚᱨᱟ ᱠᱚᱫᱚ ᱦᱩᱭᱩᱜ ᱠᱟᱱᱟ ᱩᱢ ᱢᱟᱦᱟ ᱨᱮᱫᱚ ᱛᱩᱯᱩ ᱯᱷᱟᱨᱪᱟ ᱵᱟᱲᱟ ᱠᱟᱛᱮᱫ ᱢᱟᱱᱮ ᱡᱚᱛᱚ ᱠᱤᱪᱷᱩ ᱥᱟᱯᱷᱟ ᱥᱟᱟᱹᱯᱷᱤ ᱯᱷᱟᱨᱪᱟ ᱯᱷᱟᱹᱨᱪᱤ ᱠᱟᱛᱮᱜ᱾ ᱩᱢ ᱢᱟᱦᱟ ᱦᱤᱞᱳᱜ ᱫᱚ ᱜᱚᱴ ᱨᱮ ᱵᱚᱸᱜᱟ ᱦᱩᱭᱩᱜ ᱛᱟᱦᱮᱱᱟ᱾ ᱟᱨ ᱱᱚᱣᱟ ᱵᱚᱸᱜᱟ ᱫᱚ ᱜᱚᱴ ᱨᱮᱫᱚ ᱥᱩᱫᱩ ᱠᱚᱲᱟ ᱜᱤᱫᱽᱨᱟᱹ ᱢᱚᱛᱚᱡ ᱜᱮᱠᱚ ᱪᱟᱞᱟᱜ ᱛᱟᱦᱮᱱᱟ᱾ ᱡᱟᱦᱟᱸᱭ ᱠᱚᱠᱚ ᱩᱯᱟᱹᱥ ᱠᱟᱜᱼᱟ ᱩᱱᱠᱩᱩᱜ ᱜᱮ ᱯᱨᱚᱛᱷᱚᱢ ᱠᱚ ᱪᱟᱞᱟᱣᱮᱱ ᱜᱮ᱾ ᱜᱚᱴ ᱨᱮ ᱱᱟᱭᱠᱮ ᱵᱟᱵᱟᱭ ᱯᱩᱡᱟᱹ ᱠᱮᱫ ᱜᱮ ᱯᱩᱡᱟᱹ ᱦᱩᱭᱮᱱ ᱜᱮ᱾ ᱯᱩᱡᱟᱹ ᱦᱩᱭ ᱠᱟᱛᱮᱜ ᱟᱫᱚ ᱟᱛᱩᱨ ᱨᱮᱱ ᱡᱟᱦᱟᱸᱭ ᱠᱚᱲᱟ ᱠᱚᱠᱚ ᱛᱟᱦᱮᱱᱟ ᱩᱱᱠᱩ ᱦᱚᱸ ᱫᱷᱩᱛᱤ ᱰᱮᱸᱜᱟ ᱠᱟᱛᱮᱜ ᱠᱚ ᱪᱟᱞᱟᱣ ᱮᱱ ᱜᱮ᱾ ᱟᱨ ᱯᱨᱚᱛᱷᱚᱢ ᱩᱯᱟᱹᱥᱤᱭᱟᱹ ᱥᱩᱲᱟᱹ ᱠᱚ ᱤᱥᱤᱱ ᱠᱮᱜ ᱜᱮ᱾ ᱢᱟᱱᱮ ᱥᱚᱨᱦᱟᱭ ᱨᱮᱫᱚ ᱥᱤᱢ ᱵᱩᱥᱟᱹᱜ ᱟᱨ ᱪᱟᱣᱞᱮ ᱠᱚ ᱟᱹᱫᱟᱹᱭᱟ ᱟᱨ ᱱᱚᱣᱟ ᱟᱹᱫᱟᱹᱭ ᱠᱟᱛᱮᱫ ᱜᱮ ᱚᱸᱰᱮ ᱥᱤᱢ ᱵᱩᱥᱟᱹᱜ ᱠᱚ ᱯᱩᱡᱟᱹ ᱠᱚᱣᱟ ᱟᱨ ᱪᱟᱣᱞᱮ ᱫᱚ ᱩᱯᱟᱹᱥᱤ ᱯᱨᱚᱛᱷᱚᱢ ᱥᱩᱲᱟ ᱠᱮᱫ ᱜᱮ ᱠᱚ ᱩᱱᱠᱩ ᱟᱜ ᱥᱩᱲᱟ ᱤᱥᱤᱱᱮᱱ ᱜᱮ ᱡᱚᱢ ᱠᱚ ᱫᱷᱩᱨᱟᱹᱣ ᱮᱱ ᱜᱮ᱾ ᱛᱟᱨᱯᱚᱨ ᱱᱩᱭᱟᱜ ᱠᱚᱲᱟ ᱜᱤᱫᱽᱨᱟᱹᱣᱟᱜ ᱥᱩᱲᱟᱹ ᱠᱚ ᱪᱚᱸᱫᱟᱭᱟ ᱟᱨ ᱥᱩᱲᱟᱹ ᱤᱥᱤᱱ ᱠᱟᱛ ᱼᱼ ᱛᱮ ᱡᱚᱢ ᱵᱟᱲᱟ ᱠᱚ ᱦᱩᱭᱮᱱ ᱜᱮ ᱾ ᱡᱚᱢ ᱠᱟᱛᱮᱜ ᱟᱫᱚ ᱚᱸᱰᱮ ᱠᱟᱹᱴᱤᱡ ᱱᱤᱭᱚᱢ ᱠᱟᱹᱱᱩᱱ ᱠᱚ ᱞᱟᱹᱭ ᱛᱮᱱᱟᱜ ᱥᱚᱨᱦᱟᱭ ᱨᱮ ᱢᱟᱱᱮ ᱚᱠᱟᱞᱮᱠᱟ ᱼᱼ ᱜᱟᱱᱚᱜᱼᱟ ᱚᱠᱟᱞᱮᱠᱟ ᱵᱟᱝ ᱜᱟᱱᱚᱜᱼᱟ ᱚᱱᱟ ᱤᱫᱤ ᱼᱼ ᱠᱟᱛᱮᱜ ᱢᱟᱹᱡᱷᱤ ᱵᱟᱵᱟ ᱜᱮ ᱱᱟᱥᱮᱱᱟᱜ ᱱᱤᱭᱚᱢ ᱠᱟᱹᱱᱩᱱ ᱠᱚ ᱞᱟᱹᱭ ᱠᱮᱜ ᱜᱮ ᱛᱟᱨᱯᱚᱨ ᱟᱫᱚ ᱱᱟᱭᱠᱼ ᱱᱟᱭᱠᱮ ᱫᱟᱨᱟᱢ ᱠᱟᱛᱮᱜ ᱱᱟᱭᱠᱮ ᱥᱩᱛᱩᱜ ᱠᱟᱛᱮᱜ ᱟᱫᱚ ᱼᱼ ᱥᱚᱨᱦᱟᱭ ᱨᱟᱦᱟ ᱨᱩ-ᱨᱩ ᱛᱮ ᱟᱛᱳ ᱥᱮᱜ ᱜᱮ ᱵᱚᱞᱚ ᱦᱮᱡ ᱮᱱ ᱜᱮᱞᱮ ᱾ ᱦᱮᱡ ᱠᱟᱛᱮᱜ ᱱᱟᱭᱠᱮ ᱨᱟᱪᱟᱨᱮ ᱵᱟᱨᱯᱮ ᱟᱠᱷᱲᱟ ᱮᱱᱮᱡ ᱦᱩᱭᱮᱱ ᱜᱮ ᱮᱱᱮᱡ ᱼᱼ ᱛᱮᱜ ᱩᱢ ᱦᱤᱞᱳᱜ ᱚᱱᱟ ᱢᱟᱦᱟ ᱫᱚ ᱚᱱᱠᱟᱜᱮ ᱪᱟᱵᱟᱭᱮᱱ ᱜᱮ ᱾
ᱦᱮᱸ ᱼᱼ
ᱫᱟᱠᱟᱭ ᱦᱤᱞᱳᱜ ᱨᱮᱱᱟᱜ ᱢᱟᱦᱟ ᱫᱟᱠᱟᱭ ᱦᱤᱞᱳᱜ ᱫᱚ ᱵᱚᱸᱜᱟ ᱵᱩᱨᱩᱭᱟᱠᱚ ᱾ ᱟᱨ ᱫᱟᱠᱟᱭ ᱦᱤᱞᱳᱜ ᱠᱷᱚᱡ ᱜᱮ ᱯᱮᱲᱟ ᱯᱟᱹᱲᱦᱟᱹ ᱠᱚᱠᱚ ᱦᱤᱡᱩᱜᱼᱟ ᱫᱟᱹᱭ ᱛᱮᱭᱟᱝ ᱛᱟᱠᱚ ᱾ ᱥᱚᱨᱦᱟᱭ ᱨᱮᱫᱚ ᱫᱟᱹᱭ ᱛᱮᱭᱟᱝ ᱱᱟᱱᱟ ᱠᱩᱢᱟᱹᱝ ᱼᱼ ᱮᱢᱟᱱ ᱯᱮᱲᱟ ᱠᱚᱵᱚᱱ ᱱᱮᱣᱛᱟ ᱠᱚ ᱛᱟᱦᱮᱱᱟ ᱟᱨ ᱥᱚᱨᱦᱟᱭ ᱨᱮᱫᱚ ᱢᱟᱱᱮ ᱱᱟᱣᱟ ᱴᱩᱠᱩᱡ ᱱᱟᱣᱟ ᱪᱮᱞᱟᱝ ᱱᱟᱣᱟ ᱵᱤᱰᱤ ᱼᱼ ᱚᱱᱟ ᱦᱚᱛᱮᱫ ᱥᱮᱛᱟᱜ ᱨᱮᱜᱮ ᱵᱤᱰᱤ ᱠᱚᱠᱚ ᱡᱩᱛᱟ ᱟᱨ ᱵᱤᱰᱤ ᱠᱚ ᱡᱩᱛ ᱵᱟᱲᱟ ᱠᱟᱛᱮᱜ ᱼᱼ
ᱯᱷᱟᱨᱪᱟ ᱯᱷᱟᱹᱨᱪᱤ ᱼᱼ ᱦᱮᱡ ᱠᱟᱛᱮᱜ ᱜᱚᱜᱚ ᱛᱟᱠᱚ ᱫᱚ ᱫᱟᱠᱟ ᱠᱚᱠᱚ ᱤᱥᱤᱱᱟ ᱟᱨ ᱮᱱ ᱦᱤᱞᱳᱜ ᱫᱚ ᱥᱟᱱᱟᱢ ᱼᱼ ᱦᱚᱲᱟᱜ ᱚᱲᱟᱜ ᱨᱮᱜᱮ ᱡᱤᱞ ᱩᱛᱩ ᱫᱟᱠᱟ ᱩᱱ ᱦᱤᱞᱜ ᱫᱚ ᱫᱟᱠᱟᱭ ᱢᱟᱦᱟᱸ ᱛᱚ ᱟᱫᱚ ᱡᱤᱞ ᱩᱛᱩ ᱫᱟᱠᱟ ᱾ ᱟᱨ ᱤᱱ ᱦᱤᱞᱟᱜ ᱜᱮ ᱵᱚᱸᱜᱟ ᱼᱼ ᱚᱱᱟ ᱚᱲᱟᱜ ᱨᱮᱫᱚᱠᱚ ᱵᱚᱸᱜᱟ ᱵᱩᱨᱩᱭᱟ ᱡᱟᱦᱟᱸ ᱛᱤᱱᱟᱹᱜ ᱯᱮᱲᱟ ᱠᱚᱠᱚ ᱦᱮᱡ ᱠᱚᱜᱼᱟ ᱩᱱᱠᱩᱣᱟᱜ ᱥᱟᱸᱫᱮᱥ ᱠᱚᱠᱚ ᱵᱚᱸᱜᱟ ᱵᱩᱨᱩ ᱼᱼ ᱠᱚ ᱮᱢᱟ ᱠᱚᱣᱟ ᱟᱨ ᱮᱱ ᱦᱤᱞᱚᱜ ᱫᱚ ᱼᱼ ᱡᱤᱞ ᱩᱛᱩ ᱫᱟᱠᱟ ᱠᱚ ᱡᱚᱢ ᱵᱟᱲᱟ ᱠᱟᱛᱮᱜ ᱟᱫᱚ ᱼᱼ ᱚᱲᱟᱜ ᱠᱚᱨᱮ ᱜᱮᱠᱚ ᱛᱟᱦᱮᱱᱟ ᱯᱮᱲᱟ ᱯᱟᱹᱲᱦᱟᱹ ᱠᱚᱠᱚ ᱦᱤᱡᱩᱜᱼᱟ ᱾ ᱚᱱᱠᱟ ᱠᱟᱛᱮᱜ ᱜᱮ ᱮᱱᱦᱤᱞᱳᱜ ᱫᱚ ᱛᱟᱜ ᱮᱱᱜᱮ ᱛᱟᱨᱯᱚᱨ ᱠᱷᱩᱱᱴᱟᱹ ᱢᱟᱦᱟ ᱾ ᱠᱷᱩᱱᱴᱟᱹᱣ ᱢᱟᱦᱟ ᱦᱤᱞᱳᱜ ᱫᱚ ᱰᱟᱝᱨᱤ ᱠᱷᱩᱱᱴᱟᱹᱣ ᱼᱼ ᱰᱟᱝᱨᱤ ᱠᱷᱩᱱᱴᱟᱹᱣ ᱛᱟᱞᱟᱨᱮ ᱢᱟᱱᱮ ᱠᱩᱞᱦᱤ ᱨᱮ ᱾ ᱮᱜ ᱠᱩᱞᱦᱤ ᱠᱩᱞᱦᱤ ᱨᱮ ᱢᱟᱜ ᱠᱚ ᱵᱤᱫ ᱠᱮᱜ ᱜᱮ ᱠᱷᱩᱱᱴᱤ ᱟ ᱚᱱᱟ ᱠᱷᱩᱱᱴᱤ ᱨᱮ ᱼᱼ ᱰᱟᱹᱝᱨᱤ ᱠᱚ ᱛᱚᱞ ᱠᱚᱣᱟ ᱟᱫᱚ ᱰᱟᱝᱨᱤ ᱦᱟᱨᱛᱟ ᱵᱟᱝᱠᱷᱟᱱ ᱠᱟᱰᱟ ᱦᱟᱨᱛᱟᱣ ᱟᱛᱮ ᱼᱼ ᱥᱟᱶᱛᱮ ᱛᱩᱢᱫᱟᱜ ᱠᱚ ᱴᱟᱢᱟᱠ ᱠᱚ ᱛᱟᱦᱮᱱᱟ ᱾
ᱦᱮᱸ ᱼᱼ
ᱱᱚᱣᱟ ᱠᱚ ᱟᱛᱮ ᱨᱩᱨᱩ ᱛᱮ ᱟᱫᱚ ᱢᱟᱱᱮ ᱰᱟᱹᱝᱨᱤ ᱠᱚ ᱠᱷᱩᱱᱴᱟᱹᱣ ᱮᱭᱟ ᱾ ᱟᱨ ᱼᱼ ᱠᱷᱩᱱᱴᱟᱹᱣ ᱠᱟᱹᱢᱤ ᱠᱚ ᱦᱩᱭ ᱵᱟᱲᱟᱭᱮᱱ ᱜᱮ ᱟᱫᱚ ᱰᱟᱱᱴᱟ ᱠᱚᱠᱚ ᱮᱱᱮᱡᱼᱟ ᱾ ᱟ ᱰᱟᱱᱴᱟ ᱠᱚ ᱮᱱᱮᱡ ᱠᱚ ᱦᱩᱭᱮᱱ ᱜᱮ ᱟᱫᱚ ᱼᱼ ᱩᱱ ᱡᱚᱠᱷᱡ ᱫᱚ ᱟᱫᱚ ᱛᱩᱯᱩ ᱯᱷᱟᱨᱪᱟ ᱵᱟᱲᱟ ᱠᱟᱛᱮᱜ ᱫᱟᱠᱟ ᱠᱚᱠᱚ ᱡᱚᱢ ᱠᱮᱜ ᱜᱮ ᱾ ᱟᱨᱚ ᱠᱷᱩᱱᱴᱟᱹᱣ ᱦᱤᱞᱳᱜ ᱠᱷᱚᱡ ᱫᱚ ᱮᱱᱮᱡ ᱠᱚ ᱥᱩᱨᱩᱭ ᱛᱟᱦᱮᱸᱱᱟ ᱮᱱᱮᱡ ᱼᱼ ᱠᱚ ᱼᱼ ᱠᱷᱩᱱᱴᱟᱹᱣ ᱦᱤᱞᱳᱜ ᱠᱷᱚᱡ ᱫᱚ ᱮᱱᱮᱡ ᱠᱚ ᱥᱩᱨᱩᱭᱟ ᱚᱱᱮ ᱠᱩᱲᱤ ᱜᱤᱫᱽᱨᱟᱹ ᱠᱚᱫᱚ ᱠᱚ ᱮᱱᱮᱡᱼᱟ ᱟᱨ ᱼᱼ ᱠᱚᱲᱟ ᱜᱤᱫᱽᱨᱟᱹ ᱠᱚᱫᱚ ᱠᱚ ᱨᱩᱭᱟ ᱠᱚ ᱛᱷᱟᱭᱚᱭᱟᱠᱚ ᱾ ᱟᱨ ᱱᱚᱝᱠᱟ ᱠᱟᱛᱮᱜ ᱜᱮ ᱮᱱᱦᱤᱞᱳᱜ ᱦᱚᱸ ᱮᱱᱮᱡ ᱮᱱᱮᱡ ᱛᱮ ᱼᱼ ᱮᱱᱮᱡ ᱠᱮᱜ ᱜᱮᱠᱚ ᱡᱟᱦᱟᱸ ᱛᱤᱱ ᱜᱷᱟᱹᱲᱤᱡ ᱮᱱᱮᱡ ᱠᱮᱜ ᱜᱮᱠᱚ ᱟᱨᱚ ᱼᱼ ᱧᱤᱫᱟᱹᱭᱮᱱ ᱜᱮ ᱟᱨ ᱚᱱᱟ ᱢᱟᱦᱟ ᱦᱚᱸ ᱚᱱᱠᱟᱜᱮ ᱪᱟᱵᱟᱭᱮᱱ ᱜᱮ ᱛᱟᱨᱯᱚᱨ ᱼᱼ ᱡᱟᱞᱮ ᱢᱟᱦᱟ ᱾ ᱡᱟᱞᱮ ᱢᱟᱦᱟ ᱫᱚ ᱢᱩᱪᱟᱹᱫ ᱢᱟᱦᱟ ᱞᱮᱠᱟᱜᱮ ᱡᱟᱞᱮ ᱢᱟᱦᱟ ᱦᱤᱞᱟᱜ ᱼᱼ ᱦᱚᱸ ᱚᱱᱠᱟ ᱜᱮ ᱼᱼ ᱫᱟᱠᱟ ᱠᱚ ᱡᱚᱢ ᱵᱟᱲᱟ ᱠᱟᱛᱮᱜ ᱡᱟᱞᱮ ᱢᱟᱦᱟ ᱦᱤᱞᱟᱜ ᱫᱚ ᱢᱟᱨᱥᱟᱞ ᱧᱚᱜ ᱠᱷᱚᱡ ᱜᱮᱠᱚ ᱮᱱᱮᱡᱼᱟ ᱢᱮᱱᱟᱠᱚ ᱛᱤᱦᱤᱧ ᱜᱮ ᱢᱩᱪᱟᱹᱫ ᱾ ᱵᱚᱪᱷᱚᱨ ᱫᱤᱱ ᱨᱮᱱᱟᱜ ᱟᱫᱚ ᱮᱱᱮᱡ ᱵᱟᱵᱚᱱ ᱧᱟᱢᱟ ᱛᱟᱞᱦᱮ ᱼᱼ ᱩᱱ ᱦᱤᱞᱳᱜ ᱫᱚ ᱢᱟᱨᱥᱟᱞ ᱧᱚᱜ ᱠᱷᱚᱡ ᱜᱮᱠᱚ ᱮᱱᱮᱡᱼᱟ ᱜᱟᱫᱮ ᱠᱚ ᱮᱱᱮᱡᱼᱟ ᱾ ᱟᱨ ᱡᱟᱦᱟᱸᱭ ᱛᱤᱱᱟᱹᱜ ᱜᱟᱱᱚᱜ ᱛᱟᱠᱚ ᱩᱱᱠᱩ ᱫᱚ ᱯᱟᱹᱣᱨᱟᱹ ᱦᱟᱺᱰᱤ ᱠᱚᱠᱚ ᱧᱩ ᱵᱟᱲᱟᱭᱟ ᱵᱚᱸᱜᱟ ᱥᱟᱨᱮᱡ ᱦᱟᱺᱰᱤ ᱠᱚ ᱠᱚ ᱡᱟᱦᱟᱸ ᱛᱟᱦᱮᱱᱟ ᱡᱟᱞᱮ ᱢᱟᱦᱟ ᱦᱤᱞᱳᱜ ᱫᱚ ᱟᱫᱚ ᱠᱚ ᱧᱩ ᱵᱟᱲᱟ ᱠᱮᱫ ᱛᱮ ᱟᱨ ᱠᱩᱞᱦᱤ ᱠᱚᱨᱮ ᱥᱮᱸᱜᱮᱞ ᱞᱮ ᱫᱷᱚᱨᱟᱣ ᱟᱠᱟᱫ ᱛᱟᱦᱮᱱᱟ ᱥᱚᱨᱦᱟᱭ ᱵᱷᱳᱨ ᱫᱚ ᱢᱟᱱᱮ ᱨᱟᱵᱟᱝ ᱟᱛᱚ ᱯᱩᱥ ᱢᱚᱸᱜᱟ ᱫᱤᱱ ᱟᱫᱚ ᱡᱟᱦᱟᱸᱴᱟᱜ ᱜᱮ ᱟᱹᱨᱤᱭᱟᱹ ᱠᱚᱥᱮ ᱱᱟᱪᱚᱱᱤᱭᱟᱹ ᱠᱚ ᱨᱟᱵᱟᱝ ᱠᱮᱫ ᱠᱚᱜᱮ ᱟᱫᱚ ᱚᱸᱰᱮ ᱱᱟᱥᱮᱱᱟᱜ ᱠᱚ ᱡᱩᱨᱩᱜ ᱞᱚᱞᱚᱭᱮᱱ ᱜᱮᱭᱟ ᱟᱨ ᱱᱚᱝᱠᱟ ᱠᱟᱛᱮᱜ ᱜᱮ ᱡᱟᱞᱮ ᱢᱟᱦᱟ ᱦᱤᱞᱳᱜ ᱦᱚᱸ ᱪᱟᱵᱟᱭᱮᱱ ᱜᱮᱭᱟ ᱟᱨ ᱜᱟᱫᱚᱭ ᱢᱟᱦᱟ ᱦᱤᱞᱳᱜ ᱫᱚ ᱦᱤᱞᱳᱜ ᱫᱚ ᱚᱲᱟᱜ ᱚᱲᱟᱜ ᱠᱚ ᱮᱱᱮᱡᱼᱟ
ᱦᱩᱸ
ᱟᱫᱚ ᱟᱯᱮ ᱥᱮᱫ ᱚᱠᱟ ᱞᱮᱠᱟ ᱠᱚ ᱢᱟᱱᱟᱣ ᱚᱱᱟ ᱠᱟᱹᱴᱤᱡ ᱮᱢ ᱞᱟᱹᱭ ᱞᱮᱠᱟᱱᱡ ᱱᱟᱯᱟᱭ ᱠᱚᱜ ᱠᱮᱭᱟ
ᱦᱮᱸ ᱟᱞᱮᱥᱮᱱ ᱫᱚ ᱥᱚᱨᱦᱟᱭ ᱫᱚ ᱱᱟᱸᱜ ᱥᱚᱨᱦᱟᱭ ᱵᱚᱸᱜᱟ ᱨᱮᱜᱮ ᱞᱮ ᱵᱚᱸᱜᱟᱜ ᱠᱟᱱᱟ ᱟᱨ ᱢᱚᱬᱮ ᱢᱟᱦᱟ ᱜᱮ ᱥᱚᱨᱦᱟᱭ ᱫᱚᱠᱚ ᱵᱚᱸᱟᱜᱼᱟ ᱠᱤᱱᱛᱩ ᱟᱞᱮᱥᱮᱱ ᱫᱚ ᱯᱮ ᱫᱤᱱ ᱜᱮᱞᱮ ᱢᱟᱱᱟᱣ ᱜᱮᱭᱟ
ᱚ
ᱚᱱᱟ ᱠᱚᱫᱚ ᱯᱩᱭᱞᱩ ᱫᱚ ᱦᱩᱭᱩᱜ ᱠᱟᱱᱟ ᱩᱢ ᱢᱟᱦᱟ ᱟᱨ ᱫᱚᱥᱟᱨ ᱫᱚ ᱡᱟᱦᱟᱱᱟᱜ ᱥᱟᱹᱨᱫᱤ ᱢᱟᱦᱟ ᱠᱷᱩᱱᱴᱟᱹᱣ ᱠᱚᱫᱚ ᱠᱚ ᱟᱨ ᱛᱟᱨ ᱫᱚᱥᱟᱨ ᱫᱚ ᱦᱟᱸ ᱵᱟᱥᱠᱮ ᱢᱟᱦᱟ ᱩᱢ ᱢᱟᱦᱟ ᱦᱤᱞᱳᱜ ᱫᱚ ᱦᱟᱸᱜ ᱟᱨ ᱠᱩᱲᱤ ᱠᱚ ᱵᱤᱨ ᱛᱮ ᱠᱩᱲᱤ ᱦᱚᱯᱚᱱ ᱠᱚᱫᱚ ᱥᱟᱠᱟᱢ ᱦᱮᱡ ᱠᱚ ᱪᱟᱞᱟᱜᱼᱟ ᱵᱤᱨ ᱠᱷᱚᱱᱟᱜ ᱥᱟᱠᱟᱢ ᱫᱟᱹᱛᱟᱹᱱᱤ ᱚᱱᱟ ᱠᱚ ᱦᱮᱡ ᱟᱹᱜᱩᱭᱟ ᱟᱨ ᱚᱲᱟᱜ ᱠᱚ ᱠᱚ ᱜᱮᱡ ᱜᱩᱨᱤᱡᱟ ᱟᱨ ᱞᱩᱜᱽᱲᱤ ᱠᱚᱠᱚ ᱛᱤᱠᱤ ᱥᱚᱵᱚᱛ ᱛᱟᱠᱚ ᱩᱢ ᱯᱷᱟᱨᱪᱟᱼ ᱯᱷᱟᱨᱪᱤᱜ ᱟᱠᱚ ᱩᱢ ᱱᱟᱲᱠᱟᱜ ᱟᱠᱚ ᱟᱨ ᱟᱹᱭᱩᱵ ᱫᱮᱞᱟ ᱫᱮᱞᱤ ᱥᱮᱱ ᱠᱷᱚᱱᱟᱜ ᱫᱚ ᱱᱟᱦᱟᱜ ᱠᱩᱲᱤ ᱦᱚᱯᱚᱱ ᱠᱚᱫᱚ ᱰᱟᱹᱝᱨᱤ ᱠᱚ ᱪᱩᱢᱟᱹᱲᱟ ᱟᱠᱚᱭᱟ ᱟᱨ ᱵᱟᱵᱟ ᱦᱚᱲ ᱠᱚᱦᱚᱸ ᱰᱟᱝᱨᱤᱠᱩ ᱥᱩᱱᱩᱢ ᱠᱚ ᱫᱮᱨᱮᱧ ᱨᱮᱠᱚ ᱚᱡᱚᱜ ᱟᱠᱚᱣᱟᱜ
ᱚ
ᱡᱚᱠᱷᱚᱱ ᱥᱤᱸᱜᱟᱹᱲ ᱤᱫᱤᱜᱼᱟ ᱛᱚᱠᱷᱚᱱ ᱫᱚ ᱵᱟᱵᱟ ᱦᱚᱲ ᱠᱚᱫᱚ ᱰᱟᱝᱨᱤ ᱠᱚ ᱡᱟᱜᱟ ᱨᱮᱱᱟᱜ ᱤᱫᱤ ᱠᱚᱣᱟ ᱢᱟᱱᱮ ᱚᱲᱟᱜ ᱠᱤ ᱚᱲᱟᱜ ᱠᱚ ᱦᱤᱡᱩᱜᱼᱟ ᱰᱟᱝ ᱨᱮᱭᱟᱜ ᱫᱩᱣᱟᱹᱨ ᱨᱮ ᱱᱟᱸᱜ ᱜᱚᱲᱟ ᱚᱸᱰᱮ ᱠᱚ ᱨᱩᱭᱟ ᱟᱨ ᱠᱚ ᱮᱱᱮᱡᱼᱟ ᱟᱨ ᱠᱚ ᱥᱮᱨᱮᱧᱟ ᱥᱚᱨᱦᱟᱭ ᱥᱮᱨᱮᱧ ᱚᱱᱠᱟ ᱛᱮᱜᱮ ᱡᱚᱛᱚ ᱟᱛᱩ ᱨᱮ ᱛᱤᱱᱟᱹᱜ ᱰᱟᱹᱝᱨᱤ ᱦᱮᱱᱟᱜ ᱟᱠᱟᱫ ᱠᱚᱣᱟ ᱡᱚᱛᱚ ᱚᱱᱠᱟ ᱜᱮᱠᱚ ᱢᱤᱫ ᱧᱤᱫᱟᱹ ᱚᱱᱠᱟ ᱠᱚ ᱡᱟᱜᱟᱨᱱᱟᱭᱟ
ᱚ
ᱟᱨ ᱫᱚᱥᱟᱨ ᱦᱤᱞᱚᱜ ᱫᱚ ᱱᱟᱦᱟᱜ ᱡᱟᱦᱟᱸ ᱠᱷᱩᱱᱴᱟᱹᱣ
ᱦᱳᱭ
ᱟᱨᱦᱚᱸ ᱮᱢ ᱥᱮᱛᱟᱜ ᱥᱮᱛᱟᱜ ᱠᱷᱟᱱᱜᱮ ᱵᱟᱵᱟ ᱦᱚᱲ ᱠᱚᱫᱚ ᱯᱮᱴᱮᱡ ᱠᱚ ᱠᱚᱭᱟ ᱡᱟᱦᱟᱸ ᱞᱟᱦᱟ ᱧᱤᱫᱟᱹ ᱩᱢ ᱱᱟᱲᱠᱟ ᱦᱤᱞᱳᱜ ᱡᱟᱦᱟᱸ ᱧᱤᱫᱟᱹ ᱠᱚ ᱡᱟᱜᱟᱣᱱᱟ ᱟᱠᱟᱫ ᱫᱚ ᱩᱱ ᱦᱤᱞᱳᱜ ᱫᱚ ᱥᱩᱫᱩ ᱠᱚᱭ ᱫᱚ ᱵᱟᱝ ᱠᱚ ᱤᱫᱤᱭᱟ ᱥᱩᱫᱷᱩ ᱠᱚ ᱮᱱᱮᱡᱼᱟ ᱟᱨ ᱫᱚᱥᱟᱨ ᱦᱤᱞᱟᱹᱜ ᱫᱚ ᱠᱩᱞᱦᱤ ᱠᱩᱞᱦᱤ ᱛᱮ ᱠᱚ ᱨᱩ ᱤᱫᱤᱭᱟ ᱟᱨ ᱠᱚ ᱮᱱᱮᱡ ᱤᱫᱤᱭᱟ ᱛᱚᱠᱷᱚᱱ ᱜᱮ ᱚᱱᱟ ᱯᱮᱴᱮᱡ ᱴᱮᱡ ᱠᱩ ᱠᱚ ᱠᱚᱭ ᱤᱫᱤᱭᱟ ᱾
ᱟᱸ
ᱟᱨ ᱛᱤᱠᱤᱱ ᱥᱮᱱ ᱠᱷᱚᱱᱟᱜ ᱫᱚ ᱡᱚᱢ ᱤᱥᱤᱱ ᱵᱟᱲᱟ ᱠᱟᱛᱮᱜ ᱡᱷᱚᱛᱚᱦ ᱦᱚᱲᱜᱮ ᱢᱤᱫ ᱥᱟᱶᱛᱮ ᱠᱚ ᱡᱚᱢᱟ ᱾ ᱪᱮᱫᱟᱜ ᱥᱮ ᱚᱱᱟ ᱫᱚ ᱵᱚᱪᱷᱚᱨ ᱨᱮᱱᱟᱜ ᱢᱤᱫᱴᱟᱝ ᱢᱟᱨᱟᱝ ᱯᱚᱨᱚᱵ ᱠᱟᱱᱟ ᱛᱚ ᱟᱨ ᱯᱮᱲᱟ ᱯᱟᱹᱲᱦᱟᱹ ᱠᱚᱠᱚ ᱦᱤᱡᱩᱜᱼᱟ ᱾ ᱫᱟᱹᱭ ᱛᱤᱧᱟᱝ ᱠᱚ ᱚᱱᱟ ᱠᱷᱟᱹᱛᱤᱨ ᱩᱱ ᱦᱤᱞᱚᱜ ᱫᱚ ᱢᱤᱫ ᱥᱟᱶᱛᱮᱜᱮ ᱠᱚ ᱡᱚᱢᱟ ᱾ ᱟᱨ ᱰᱟᱹᱝᱨᱤ ᱠᱩ ᱠᱚᱲᱟ ᱜᱤᱫᱽᱨᱟᱹ ᱠᱚᱫᱚ ᱰᱟᱹᱝᱨᱤ ᱠᱚ ᱥᱟᱡᱟᱣ ᱠᱚᱣᱟ ᱾ ᱱᱟᱱᱟ ᱦᱩᱱᱟᱹᱨ ᱪᱷᱟᱯ ᱛᱮ ᱩᱱᱠᱩ ᱰᱟᱹᱝᱨᱤ ᱠᱚ ᱪᱷᱟᱯ ᱠᱚᱣᱟ ᱾ ᱟᱨ ᱠᱷᱩᱱᱴᱟᱹᱣ ᱴᱷᱮᱱ ᱤᱫᱤ ᱞᱟᱹᱜᱤᱫ ᱛᱮ ᱩᱱᱠᱩ ᱰᱟᱹᱝᱨᱤ ᱠᱚᱠᱚ ᱥᱟᱡᱟᱣ ᱥᱟᱯᱲᱟᱣ ᱠᱚᱣᱟ ᱾ ᱟᱞᱮᱥᱮᱱ ᱫᱚ ᱱᱟᱜ ᱚᱱᱠᱟ ᱠᱩᱞᱦᱤ ᱨᱮᱫᱚ ᱠᱷᱩᱱᱴᱟᱹᱣ ᱫᱚ ᱵᱟᱝ ᱦᱩᱭᱩᱜᱼᱟ ᱾ ᱢᱤᱫᱴᱟᱝ ᱴᱟᱺᱰᱤ ᱦᱩᱭᱩᱜᱳᱼᱟ ᱯᱷᱟᱠᱟ ᱡᱟᱭᱜᱟ ᱾ ᱵᱟᱵ ᱢᱟᱴᱷ ᱞᱮᱠᱟᱱᱟᱜ ᱨᱮ ᱚᱸᱰᱮ ᱜᱮ ᱚᱸᱰᱮ ᱜᱮ ᱦᱩᱭᱩᱜᱼᱟ ᱾ ᱡᱷᱚᱛᱚ ᱦᱚᱲ ᱨᱮᱱ ᱡᱟᱦᱟᱸᱭ ᱠᱚ ᱰᱟᱹᱟᱝᱨᱤ ᱠᱚ ᱠᱷᱩᱱᱴᱟᱹᱣ ᱠᱚᱣᱟ ᱩᱱᱠᱩ ᱡᱷᱚᱛᱚ ᱦᱚᱲ ᱠᱚ ᱤᱫᱤ ᱠᱚᱣᱟ ᱟᱨ ᱚᱸᱰᱮ ᱠᱚ ᱛᱚᱞ ᱠᱚᱣᱟ ᱟᱨ ᱜᱚᱜᱚ ᱦᱚᱲ ᱠᱚᱦᱚᱸ ᱠᱚ ᱩᱱᱠᱩ ᱠᱷᱩᱴᱟᱹ ᱰᱟᱹᱝᱨᱤ ᱡᱟᱦᱟᱸ ᱛᱤᱱᱟᱹᱜ ᱠᱚ ᱛᱚᱞ ᱠᱟᱫ ᱠᱚᱣᱟ ᱩᱱᱠᱩ ᱪᱩᱢᱟᱹᱲᱟ ᱞᱟᱹᱜᱤᱫ ᱫᱩᱥᱨᱟᱹ ᱠᱚ ᱪᱟᱞᱟᱜᱼᱟ ᱾
ᱚᱸ
ᱡᱚᱠᱷᱚ ᱩᱱᱠᱩ ᱰᱟᱹᱝᱨᱤ ᱠᱚᱠᱚ ᱪᱩᱢᱵᱟᱹᱲᱟᱼᱟᱜ ᱠᱚᱣᱟ ᱟᱫᱚ ᱮᱱᱮᱡ ᱠᱚ ᱵᱟᱵᱟ ᱦᱚᱲ ᱠᱚᱫᱚ ᱮᱱᱮᱡ ᱠᱚ ᱟᱨᱟᱢᱵᱚᱭᱟ ᱾ ᱟᱨ ᱵᱟᱵᱟ ᱦᱚᱲ ᱠᱚᱦᱚᱸ ᱠᱩᱲᱤ ᱞᱮᱠᱟ ᱥᱟᱡᱽ ᱛᱮᱠᱚ ᱥᱟᱡᱚᱜᱼᱟ ᱟᱨ ᱠᱟᱰᱟ ᱟᱜ ᱦᱟᱨᱛᱟ, ᱰᱟᱹᱝᱨᱤᱭᱟᱜ ᱦᱟᱨᱛᱟ ᱚᱱᱠᱟ ᱡᱤᱭᱟᱹᱞᱤᱭᱟᱜ ᱦᱟᱨᱛᱟ ᱛᱮᱜᱮ ᱩᱱᱠᱩ ᱫᱚᱠᱚ ᱪᱟᱨᱦᱟᱣ ᱠᱚᱣᱟ ᱩᱱᱠᱩ ᱨᱟᱹᱥᱠᱟᱹ ᱦᱚᱪᱚᱭ ᱞᱟᱹᱜᱤᱫ ᱨᱟᱹᱥᱠᱟᱹ ᱦᱚᱸᱠᱚ ᱧᱟᱢᱢᱟ ᱚᱱᱟ ᱞᱟᱹᱜᱤᱫ ᱾ ᱟᱵᱚ ᱚᱱᱟ ᱵᱚᱱ ᱢᱟᱱᱟᱣᱮᱜᱼᱟ ᱟᱨ ᱫᱚᱥᱟᱨ ᱦᱤᱞᱳᱜ ᱫᱚ ᱱᱟᱦᱟᱜ ᱡᱟᱦᱟᱸ ᱵᱟᱥᱠᱮ ᱢᱟᱦᱟ ᱩᱱ ᱦᱤᱞᱳᱜ ᱦᱚᱸ ᱚᱸ ᱥᱮᱛᱟᱜ ᱟᱸ ᱛᱚᱠᱷᱚᱱ ᱫᱚ ᱚᱱᱠᱟ ᱫᱚ ᱪᱮᱫ ᱦᱚᱸ ᱵᱟᱝ ᱦᱩᱭᱩᱜᱼᱟ ᱩᱱ ᱦᱤᱞᱳᱜ ᱫᱚ ᱡᱚᱛᱚ ᱦᱚᱲ ᱜᱮᱠᱚ ᱧᱩᱭᱟ ᱯᱟᱹᱣᱨᱟᱹ, ᱦᱟᱺᱰᱤ, ᱨᱟᱹᱥᱠᱟᱹᱭᱟᱠᱚ ᱥᱮᱨᱮᱧ ᱟᱠᱚ ᱟᱨ ᱛᱟᱨᱟᱥᱤᱧ ᱵᱮᱲᱟ ᱫᱚ ᱱᱟᱦᱟᱜ ᱠᱚ ᱮᱱᱮᱡᱼᱟ ᱾
ᱚᱸ
ᱦᱮᱸ ᱟᱞᱮᱥᱮᱱ ᱫᱚ ᱚᱱᱠᱟ ᱜᱮ ᱱᱟᱦᱟᱜ ᱦᱩᱭᱩᱜᱼᱟ ᱾
ᱚ ᱟᱨ ᱥᱚᱨᱚᱦᱟᱭ ᱠᱚᱨᱮ ᱪᱮᱫ ᱪᱮᱫ ᱥᱟᱯᱟᱵ ᱠᱚ ᱛᱟᱦᱮᱱ ᱜᱮᱭᱟ ᱨᱩ ᱥᱟᱯᱟᱵ ᱠᱚ?
ᱦᱮᱸ ᱨᱩ ᱥᱟᱯᱟᱵ ᱠᱚᱫᱚ ᱨᱮᱜᱽᱲᱟ, ᱜᱷᱩᱲᱤ, ᱴᱟᱢᱟᱠ, ᱛᱩᱢᱫᱟᱜ ᱵᱟᱡᱽᱱᱟ ᱚᱱᱟ ᱠᱚᱜᱮ ᱛᱟᱦᱮᱱᱟ ᱾
ᱦᱩᱸ ᱟᱞᱮ ᱥᱮᱫ ᱫᱚ ᱛᱩᱢᱫᱟᱜ, ᱴᱟᱢᱟᱠ, ᱠᱚᱨᱛᱟᱞ, ᱴᱮᱭᱚᱝ ᱮᱢᱟᱱᱟᱜ ᱠᱚ ᱾ ᱟᱨ ᱟᱯᱮ ᱥᱮᱫ ᱫᱚ ᱜᱟᱫᱚᱭ ᱢᱟᱦᱟ ᱫᱚ ᱢᱟᱱᱮ ᱚᱱᱟ ᱤᱭᱟᱹ ᱠᱷᱩᱱᱴᱟᱹᱣ ᱢᱟᱦᱟ ᱤᱭᱟᱹ ᱢᱟᱜ ᱠᱷᱩᱱᱴᱟᱹᱣ ᱢᱟᱦᱟ ᱫᱚᱥᱟᱨ ᱦᱤᱞᱳᱜ ᱜᱮ?
ᱦᱮᱸ ᱚᱱᱮ ᱚᱱᱟᱴᱟᱜ ᱢᱟᱦᱟ ᱫᱚ ᱱᱟᱜ ᱟᱞᱮ ᱫᱚ ᱵᱟᱞᱮ ᱢᱟᱱᱟᱣᱟ ᱾
ᱚᱸ ᱟᱫᱚ ᱟᱯᱮ ᱥᱮᱫ ᱫᱚ ᱚᱱᱠᱟ ᱜᱤ ᱠᱚ ᱢᱟᱱᱟᱣ ᱟᱹᱜᱩ ᱠᱟᱫᱟ ᱥᱮᱫᱟᱭ ᱠᱷᱚᱡ ᱟᱫᱚ ᱚᱱᱟᱛᱮ ᱚᱱᱠᱟ ᱜᱮᱯᱮ ᱢᱟᱱᱟᱣ ᱛᱟᱦᱮᱱᱟ ᱦᱟᱝ ᱾
ᱫᱚ ᱦᱮᱱᱟᱜ ᱡᱮ ᱢᱚᱲᱮ ᱢᱟᱦᱟᱜᱮ ᱟᱵᱚ ᱥᱚᱨᱦᱟᱭ ᱵᱚᱱ ᱢᱟᱱᱟᱣᱟ ᱪᱮᱫᱟᱜ ᱥᱮ ᱚᱱᱟ ᱫᱚ ᱢᱟᱨᱟᱝ ᱯᱚᱨᱚᱵᱽ ᱠᱟᱱᱟ ᱥᱮ ᱾